ᱦᱮᱞᱳ᱾ ᱦᱮᱞᱳ?
ᱦᱩᱸ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱦᱤᱛᱚᱜ ᱫᱚ᱾ ᱦᱮᱸ ᱟᱸᱡᱚᱢᱚᱜ ᱠᱟᱱᱟ, ᱤᱧᱟᱹᱜ ᱨᱚᱲ ᱵᱮᱱ ᱟᱸᱡᱚᱢ ᱫᱟ ᱥᱮ?
ᱦᱮᱸ ᱟᱸᱡᱚᱢ ᱫᱟᱞᱤᱧ᱾
ᱚ᱾
ᱪᱮᱫ ᱪᱮᱫ ᱠᱚᱯᱮ ᱪᱤᱠᱟᱹ, ᱦᱮᱸ ᱡᱚᱦᱟᱨ ᱜᱮ ᱪᱮᱫ ᱠᱚᱯᱮ
ᱪᱮᱫ ᱵᱟᱝ ᱱᱤᱛᱚᱜ ᱫᱚ ᱚᱲᱟᱜ ᱨᱮᱜᱮ ᱢᱮᱱᱟᱜ ᱞᱮᱭᱟ ᱦᱟᱸᱜ ᱠᱷᱟᱱ᱾ ᱢᱟᱱᱮ ᱪᱟᱥ ᱠᱟᱹᱢᱤ ᱠᱚᱦᱚᱸ ᱟᱹᱣᱨᱤᱭᱟᱜ-ᱟ ᱛᱚ, ᱢᱟᱱᱮ ᱛᱚᱞᱟ ᱠᱚᱫᱚ ᱦᱟᱨᱟ ᱟᱠᱟᱱ ᱛᱟᱞᱮᱭᱟ ᱟᱫᱚ ᱫᱟᱜ ᱡᱟᱹᱲᱤ ᱠᱚᱜᱮ ᱵᱟᱝ ᱦᱩᱭᱩᱜ ᱠᱟᱱᱟ ᱛᱚ ᱚᱱᱟᱛᱮ ᱨᱚᱦᱚᱭ ᱫᱚ ᱟᱹᱣᱨᱤᱭᱟᱜᱼᱟ ᱞᱮ, ᱟᱯᱮ ᱫᱚ ᱪᱮᱫ ᱠᱚᱯᱮ ᱪᱤᱠᱟᱹᱭᱫᱟ?
ᱚ ᱟᱪᱪᱷᱟ, ᱪᱤᱞᱤ ᱰᱟᱝᱨᱤ ᱠᱚᱵᱮᱱ ᱜᱩᱯᱤᱭᱮᱫ ᱠᱚᱣᱟ ᱥᱮ ᱢᱮᱨᱚᱢ ᱠᱚ?
ᱚ ᱟᱪᱪᱷᱟ᱾ ᱩᱸᱜ ᱟᱹᱰᱤ ᱟᱢᱫᱟ ᱜᱮ ᱦᱮᱱᱟᱜ ᱠᱚᱛᱟᱯᱮᱭᱟ ᱡᱟᱹᱱᱤᱡ ᱰᱟᱝᱨᱤ ᱢᱮᱨᱚᱢ ᱠᱚᱫᱚ?
ᱦᱩᱸ ᱢᱮᱱᱟᱜ ᱠᱚᱣᱟ ᱢᱚᱴᱟᱢᱩᱴᱤ, ᱫᱚᱢᱮ ᱫᱚ ᱵᱟᱝ᱾ ᱢᱮᱨᱚᱢ ᱠᱚᱜᱮ ᱡᱟᱹᱥᱛᱤ ᱜᱮᱭᱟ ᱠᱚ ᱰᱟᱝᱨᱤ ᱠᱚᱫᱚ ᱚ ᱵᱟᱨᱭᱟ ᱜᱟᱱ᱾
ᱚ ᱟᱪᱪᱷᱟ ᱟᱪᱪᱷᱟ ᱦᱮᱸ ᱛᱚ᱾ ᱛᱟᱦᱚᱞᱮ ᱢᱟᱱᱮ ᱠᱷᱮᱛ ᱵᱟᱹᱛ ᱠᱚᱫᱚ ᱰᱟᱹᱟᱝᱨᱤ ᱛᱮᱜᱮ ᱯᱮ ᱥᱤ ᱜᱮᱭᱟ ᱟᱯᱮ ᱫᱚ ᱛᱟᱦᱚᱞᱮ?
ᱦᱮᱸ ᱦᱮᱸ ᱰᱟᱝᱨᱤ ᱦᱚᱸ ᱴᱨᱟᱠᱴᱟᱨ ᱦᱚᱸ ᱵᱟᱱᱟᱨ ᱜᱮᱞᱮ ᱩᱸ ᱵᱟᱱᱟᱨ ᱛᱮᱜᱮᱞᱮ ᱥᱤᱭ ᱜᱮᱭᱟ ᱩᱸ᱾ ᱛᱟᱦᱚᱞᱮ ᱫᱟᱠᱟ ᱠᱚᱫᱚ ᱯᱮ ᱡᱚᱢᱚᱜ ᱠᱟᱫᱟ ᱥᱮ ᱵᱟᱝ? ᱦᱮᱞᱳ᱾ ᱦᱮᱞᱳ᱾